ᱡᱚᱦᱟᱨ ᱜᱮ ᱜᱚᱝᱠᱮ᱾
ᱦᱩᱸ᱾
ᱛᱟᱦᱚᱞᱮ ᱜᱚᱝᱠᱮ ᱟᱯᱮ ᱥᱮᱫ ᱫᱚ ᱱᱚᱝᱠᱟ ᱢᱟᱱᱮ ᱜᱟᱰᱟ ᱢᱩᱰᱩ ᱠᱚ ᱢᱮᱱᱟᱜ ᱟᱥᱮ ᱵᱟᱹᱱᱩᱜ ᱜᱮᱭᱟ?
ᱦᱩᱸ ᱜᱟᱰᱟ ᱢᱩᱸᱰᱩ ᱠᱚᱫᱚ ᱟ ᱵᱟᱰᱟ ᱢᱩᱰᱩ ᱠᱤᱱᱛᱩ ᱚᱱᱟ ᱱᱟᱹᱭ ᱠᱚᱫᱚ ᱠᱟᱹᱴᱤᱡ ᱥᱳᱩᱨ ᱜᱮᱛᱟᱞᱮᱭᱟ᱾
ᱟᱪᱷᱟ ᱟᱪᱷᱟ ᱦᱮᱸ ᱦᱮᱸ ᱱᱟᱹᱭ ᱫᱚ ᱢᱚᱱᱮ ᱜᱚᱝ ᱠᱮ ᱡᱟᱦᱟᱸ ᱜᱟᱰᱟ ᱡᱚᱜᱽ ᱡᱟᱦᱟᱸ ᱠᱚ ᱢᱮᱛᱟᱜ ᱠᱟᱱᱟ ᱚᱱᱟ ᱫᱚ ᱢᱟᱱᱮ ᱦᱚᱯᱚᱱ ᱧᱚᱜ ᱜᱮᱠᱚ ᱢᱮᱛᱟᱜ ᱠᱟᱱᱟ ᱵᱟᱝ?
ᱦᱳᱭ ᱦᱳᱭ ᱜᱟᱰᱟ ᱡᱟᱦᱟᱸ ᱠᱚ ᱢᱮᱛᱟ ᱟᱹᱰᱤ ᱢᱟᱨᱟᱝ ᱡᱟᱦᱟᱸ ᱚᱱᱟ ᱱᱟᱹᱭ ᱨᱮᱱᱟᱜ ᱫᱟᱜ ᱡᱟᱦᱟᱸ ᱟᱨᱦᱚᱸ ᱮᱴᱟᱜ ᱱᱟᱹᱭ ᱛᱮ ᱥᱮᱱᱚᱜᱼᱟ ᱥᱮ ᱮᱴᱟᱜ ᱟᱨᱦᱚᱸ ᱡᱟᱭᱜᱟ ᱛᱮ ᱥᱮᱱᱚᱜᱼᱟ, ᱚᱱᱟ ᱢᱮᱛᱟᱜ ᱟᱠᱚ ᱱᱟᱹᱭ ᱟᱨ ᱜᱟᱰᱟ ᱫᱚ ᱱᱚᱝᱠᱟ ᱫᱚ ᱵᱟᱝ ᱠᱟᱱᱟ ᱜᱟᱰᱟ ᱫᱚ ᱢᱤᱫᱴᱮᱱ ᱟᱛᱳ ᱠᱷᱚᱱᱟᱜ ᱡᱟᱦᱟᱸ ᱮᱴᱟᱜ ᱜᱟᱰᱟ ᱦᱟᱹᱵᱤ ᱢᱤᱫᱴᱮᱱ ᱢᱟᱱᱮ ᱛᱟᱦᱮᱸᱱᱟ ᱢᱟᱱᱮ
ᱦᱳᱭ ᱦᱳᱭ ᱞᱤᱢᱤᱴ ᱜᱮ ᱛᱟᱦᱮᱸᱱᱟ ᱦᱚᱸ᱾
ᱦᱮᱸ ᱞᱤᱢᱤᱴ ᱜᱮ ᱛᱟᱦᱮᱸᱱᱟ ᱚᱱᱟ ᱫᱚᱠᱚ ᱢᱮᱛᱟᱜᱼᱟ ᱜᱟᱰᱟ ᱦᱩᱸ᱾
ᱦᱮᱸ ᱦᱮᱸ ᱟᱪᱷᱟ ᱜᱚᱝᱠᱮ ᱟᱯᱮ ᱱᱟᱹᱭ ᱨᱮᱫᱚ ᱟᱨᱠᱤ ᱛᱟᱦᱚᱞᱮ ᱱᱟᱹᱭ ᱠᱷᱚᱱᱟᱜ ᱫᱚ ᱱᱟᱹᱭ ᱨᱮᱫᱚᱧ ᱵᱟᱲᱟᱭᱟ ᱱᱟᱹᱭ ᱵᱟᱹᱞᱤ ᱠᱚ ᱧᱟᱢᱚᱜ ᱜᱮᱭᱟ ᱛᱚ, ᱛᱟᱦᱞᱮ ᱱᱟᱹᱭ ᱵᱟᱹᱞᱤ ᱠᱚᱯᱮ ᱱᱟᱹᱭ ᱵᱟᱹᱞᱤ ᱠᱚᱯᱮ ᱥᱟᱵ ᱥᱟᱜᱟᱲ ᱵᱟᱲᱟᱭ ᱜᱮᱭᱟ ᱥᱮ ᱵᱟᱝ?
ᱵᱟ ᱵᱟ ᱟᱨ ᱱᱟᱹᱭ ᱵᱟᱹᱞᱤ ᱫᱚ ᱥᱟᱜᱟᱲ ᱵᱚᱞᱛᱮ ᱪᱮᱜᱠᱟ ᱱᱚᱣᱟ ᱫᱚ ᱢᱤᱫᱴᱮᱱ ᱟᱭᱤᱱᱚᱛᱚ ᱵᱷᱟᱵᱮᱢ ᱧᱮᱞ ᱠᱚᱨᱛᱮ ᱜᱮᱞᱮ ᱱᱚᱣᱟ ᱫᱚ ᱢᱤᱫᱴᱮᱱ ᱚᱯᱚᱨᱟᱫ ᱠᱟᱱᱟ ᱟᱢ ᱵᱤᱱᱟᱹ ᱯᱟᱨᱢᱤᱥᱮᱱ ᱛᱮ ᱱᱟᱹᱭ ᱵᱟᱦᱮ ᱵᱤᱵᱤᱱᱮ ᱵᱤᱱᱟᱹ ᱯᱟᱨᱢᱤᱥᱮᱱ ᱛᱮᱫᱚ ᱟᱢ ᱩᱭᱤᱫᱟᱣᱩᱴ ᱯᱟᱨᱢᱤᱥᱮᱱ ᱛᱮᱫᱚ ᱟᱢᱫᱚ ᱱᱟᱹᱭ ᱵᱟᱹᱞᱤ ᱜᱮᱢᱮᱨ ᱫᱚ ᱢᱟᱱᱮ ᱵᱟᱝ ᱞᱟᱹᱜ ᱛᱤ ᱠᱟᱱᱟ ᱛᱚᱵᱩ ᱟᱹᱰᱤ ᱜᱟᱱ ᱦᱚᱲ ᱜᱮ ᱢᱟᱱᱮ ᱚᱱᱟ ᱫᱚᱠᱚ ᱜᱮᱢᱮᱨ ᱠᱟᱱ ᱜᱮᱭᱟ᱾ ᱟᱹᱞᱤᱧ ᱦᱚᱸᱞᱤᱧ ᱧᱮᱞ ᱵᱟᱲᱟᱭᱮᱜ ᱠᱟᱱ ᱜᱮᱭᱟ ᱦᱩᱸ᱾
ᱟᱪᱪᱷᱟ ᱪᱷᱟ ᱛᱟᱦᱞᱮ ᱱᱟᱹᱭ ᱠᱚᱨᱮ ᱫᱚ ᱦᱟᱹᱠᱩ ᱠᱚᱯᱮ ᱥᱟᱵ ᱠᱚᱣᱟ ᱥᱮ ᱵᱟᱯᱮ ᱥᱟᱵ ᱠᱚᱜᱮᱭᱟ ᱢᱟᱱᱮ ᱠᱟᱴᱠᱚᱢ ᱠᱚᱠᱚ ᱧᱟᱢᱚᱜ ᱜᱮᱭᱟ?
ᱦᱳᱭᱚᱜ ᱠᱟᱴᱠᱚᱢ ᱠᱚᱫᱚ ᱱᱟᱹᱭ ᱨᱮᱫᱚ ᱵᱟ ᱢᱟᱱᱮ ᱵᱟᱠᱚ ᱧᱟᱢᱚᱜ ᱜᱮᱭᱟ ᱠᱤᱱᱛᱩ ᱦᱟᱹᱠᱩ ᱠᱚᱫᱚ ᱠᱚ ᱧᱟᱢᱚᱜ ᱜᱮᱭᱟ᱾ ᱦᱟᱹᱠᱩ ᱠᱚᱫᱚ ᱟᱹᱞᱤᱧ ᱥᱟᱵ ᱵᱟᱲ ᱞᱤᱧ ᱥᱮᱱ ᱠᱟᱱᱟ᱾
ᱦᱮᱸ ᱦᱮᱸ ᱦᱮᱸ᱾ ᱟᱫᱚ ᱪᱮᱫ ᱠᱚᱛᱮ ᱡᱮᱢᱚᱱ ᱟᱞᱮ ᱥᱮᱫ ᱫᱚ ᱱᱚᱝᱠᱟ ᱟᱞᱮ ᱥᱮᱫ ᱫᱚ ᱱᱚᱝᱠᱟ ᱫᱚᱢᱮ ᱤᱭᱟᱹ ᱠᱚᱫᱚ ᱵᱟᱹᱱᱩᱜᱼᱟ ᱛᱚ ᱛᱟᱦᱞᱮ ᱡᱟᱞ ᱠᱚ ᱚᱱᱮ ᱜᱟᱹᱰᱭᱟᱹ ᱠᱚ ᱢᱮᱱᱟᱜᱼᱟ ᱛᱟᱠᱮ ᱡᱟᱞ ᱠᱚᱞᱮ ᱜᱚᱲᱚ ᱵᱟᱲᱟᱭ ᱜᱮᱭᱟ ᱟᱨ ᱵᱟᱹᱲᱥᱤ ᱠᱚᱦᱚᱸ ᱛᱮᱞᱮ ᱥᱟᱵ ᱠᱚ ᱥᱟᱵ ᱠᱚᱜᱮᱭᱟ ᱛᱟᱦᱞᱮ ᱟᱯᱮ ᱫᱚ ᱪᱮᱫᱽ ᱞᱮᱠᱟ ᱚᱱᱟ ᱱᱟᱹᱭ ᱨᱮ ᱪᱮᱫ ᱞᱮᱠᱟ ᱯᱮ ᱥᱟᱵ ᱠᱚᱜᱮᱭᱟ?
ᱟ ᱱᱟᱹᱭ ᱨᱮ ᱟ ᱚᱱᱟ ᱦᱚᱸᱧ ᱞᱟᱹᱭ ᱟᱵᱮᱱ ᱜᱮ ᱱᱟᱹᱭ ᱨᱮ ᱵᱚᱞᱛᱮ ᱪᱮᱫᱠᱟ ᱟᱹᱞᱤᱧ ᱡᱚᱠᱷᱚᱱ ᱞᱤᱧ ᱠᱟᱹᱴᱤᱡ ᱞᱤᱧ ᱛᱟᱦᱮᱸᱱᱟ ᱛᱚᱠᱷᱚᱱ ᱫᱚ ᱦᱟᱱᱮ ᱢᱤᱫᱴᱮᱡ ᱵᱟᱹᱴᱤ ᱦᱚᱯᱚᱱ ᱨᱮ ᱵᱟᱹᱴᱤ ᱦᱚᱯᱚᱱ ᱨᱮ ᱦᱟᱸ ᱡᱟᱵᱮ ᱚᱱᱟ ᱟ ᱢᱤᱫᱴᱮᱱ ᱵᱟᱹᱴᱤ ᱦᱚᱯᱚᱱ ᱨᱮ ᱚᱱᱠᱟ ᱠᱷᱭᱟᱹᱲᱤ ᱞᱤᱧ ᱤᱭᱟᱹ ᱠᱮᱫᱟ ᱟᱨ ᱵᱷᱤᱛᱤᱨ ᱨᱮ ᱦᱚᱞᱚᱝ ᱵᱟᱭᱮᱫ ᱛᱮ ᱫᱤᱭᱮ ᱯᱚᱨᱮ ᱚᱱᱟ ᱚᱱᱠᱟ ᱫᱚᱦᱚ ᱠᱟᱛᱮᱜᱽ ᱴᱮᱱᱱᱟ ᱦᱚᱯᱚᱱ ᱦᱚᱯᱚᱱ ᱢᱤᱫᱴᱮᱱ ᱵᱷᱩᱜᱟᱹᱞᱤᱧ ᱫᱚᱦᱚ ᱠᱟᱜ-ᱟ ᱦᱮᱸ ᱛᱟᱯᱚᱨᱮ ᱚᱱᱠᱟ ᱠᱟᱛᱮ ᱚᱱᱟ ᱵᱟᱹ ᱴᱤ ᱟ ᱵᱟᱹᱞᱤ ᱨᱮ ᱤᱭᱟᱹ ᱠᱟᱛᱮ ᱫᱚᱦᱚ ᱠᱟᱜ-ᱟ ᱚᱱᱟ ᱦᱟᱹᱠᱩ ᱵᱚᱞᱚᱱ
ᱦᱮᱸ ᱦᱮᱸ᱾
ᱟᱹᱰᱤ ᱵᱟᱨ ᱞᱤᱧ ᱥᱟᱵ ᱵᱟᱲᱟ ᱠᱟᱜ ᱠᱚᱣᱟ ᱚᱱᱠᱟᱛᱮ ᱟᱨ ᱱᱚᱝᱠᱟ ᱨᱚᱲ ᱠᱚᱛᱮ ᱞᱤᱧ ᱫᱟᱞ ᱵᱟᱲᱟ ᱠᱟᱫ ᱠᱚᱣᱟ᱾ ᱟᱨ ᱱᱚᱝᱠᱟ ᱡᱟᱞ ᱠᱚᱫᱚ ᱦᱮᱸ ᱦᱟᱱᱟ ᱱᱟ ᱪᱮᱜᱽᱠᱟ ᱡᱟᱞ ᱠᱚ ᱢᱮᱛᱟᱜᱼᱟ ᱪᱮ ᱡᱟᱞ ᱵᱚᱴᱷᱮ ᱚᱱᱟ ᱫᱚ ᱵᱟᱹᱞᱤᱧ ᱵᱟᱲᱟᱭᱟ ᱠᱚᱫᱚ᱾ ᱛᱚ ᱚᱱᱟ ᱠᱚᱦᱚᱸ ᱢᱟᱱᱮ ᱚᱨ ᱛᱮᱦᱚᱸ ᱦᱟᱹᱠᱩ ᱞᱤᱧ ᱥᱟᱵ ᱵᱟᱲᱟ ᱠᱟᱜ᱾
ᱦᱮᱸ ᱦᱮᱸ ᱟᱪᱷᱟ ᱜᱚᱝᱠᱮ ᱚᱱᱟ ᱴᱟᱹᱴᱭᱟᱹ ᱦᱚᱯᱚᱱ ᱨᱮᱵᱤᱱ ᱫᱚᱦᱚ ᱠᱟᱜ ᱫᱚ ᱦᱮᱸ ᱥᱮ ᱵᱟᱝ ᱾ ᱚᱱᱟ ᱦᱚᱞᱚᱝ ᱵᱤᱱ ᱫᱚᱦᱚ ᱠᱟᱜᱼᱟ ᱦᱮᱸᱥᱮ ᱵᱟᱝ ᱛᱟᱦᱞᱮ ᱜᱚᱝᱠᱮ ᱚᱱᱟ ᱚᱱᱟ ᱦᱚᱞᱚᱝ ᱨᱮᱫᱚ ᱡᱟᱦᱟᱱᱟᱜ ᱥᱚ ᱥᱚᱱᱫᱷᱟᱲ ᱡᱤᱱᱤᱥ ᱠᱚᱵᱚᱱ ᱢᱮᱥᱟᱣᱟᱜ ᱮᱸᱰᱮᱠᱷᱟᱱ ᱛᱚ ᱥᱚ ᱛᱮ ᱦᱟᱹᱠᱩᱭ ᱫᱟᱹᱲ ᱟᱹᱜᱩᱭᱟ᱾
ᱦᱮᱸ ᱦᱮᱸ ᱚᱵᱚᱥᱭ ᱚᱵᱚᱥᱭ᱾ ᱚᱱᱟ ᱨᱮᱫᱚ ᱟᱹᱞᱤᱧ ᱪᱮᱫ ᱞᱤᱧ ᱢᱮᱥᱟᱜ ᱟᱥᱮ ᱦᱳᱭ ᱚᱱᱟ ᱟᱡ ᱞᱤᱧ ᱢᱮᱱ ᱫᱟ ᱚᱱᱟ ᱨᱮᱞᱤᱧ ᱦᱟᱱᱮ ᱡᱟᱦᱟᱸ ᱟᱪᱪᱷᱟ ᱩᱱᱠᱩ ᱪᱮᱫ ᱠᱚ ᱢᱮᱛᱟ ᱠᱚᱣᱟ ᱢᱳ ᱢᱟᱹᱪᱷᱤ
ᱦᱳᱭ ᱡᱟᱦᱟᱸ ᱡᱟᱦᱟᱸ ᱵᱚᱱ ᱢᱮᱛᱟ ᱠᱚ ᱠᱟᱱᱟ ᱦᱳᱭ᱾
ᱤᱧᱮᱞᱮ, ᱧᱮᱞᱮ, ᱧᱮᱞᱮ᱾ ᱥᱩᱥᱩᱨ ᱵᱟᱸᱱᱫᱩ ᱵᱟᱝ ᱧᱮᱞᱮ ᱟᱞᱟᱫᱟ ᱥᱩᱥᱩᱨ ᱵᱟᱝ ᱟᱞᱟᱫᱟ ᱥᱩᱥᱩᱨ ᱵᱟᱸᱱᱫᱩ ᱩᱱᱠᱩ ᱥᱟᱥᱟᱝ ᱥᱟᱥᱟᱝ ᱠᱚ ᱟᱨ ᱧᱮᱞ ᱫᱚ ᱡᱟᱦᱟᱸ ᱟᱲᱟᱜᱼᱟᱜ ᱦᱳᱭ ᱦᱳᱭ ᱟᱨ ᱩᱱᱠᱩ ᱧᱮᱞ ᱨᱟᱥᱟ ᱦᱳᱭ ᱧᱮᱞᱮ ᱨᱟᱥᱟ ᱚᱱᱟ ᱟᱨ ᱰᱷᱟᱞᱟᱜ ᱛᱮ ᱟᱨ ᱠᱷᱟᱹᱡᱟᱹᱲᱤ ᱚᱱᱟ ᱪᱚᱴᱨᱮ ᱪᱚᱴ
ᱟᱪᱪᱷᱟ ᱟᱪᱪᱷᱟ ᱟᱫᱚ ᱚᱱᱠᱟ ᱡᱮᱢᱚᱱ ᱚᱱᱟ ᱫᱚ ᱪᱮᱫ ᱠᱚ ᱞᱟᱹᱭᱟ ᱚᱱᱟ ᱫᱚ ᱮᱴᱩᱯ ᱠᱚ ᱞᱟᱹᱭᱟ ᱦᱮᱸ ᱥᱮ ᱵᱟᱝ?
ᱦᱮᱸ ᱦᱮᱸ᱾
ᱟᱫᱚ ᱴᱩᱯ ᱨᱮᱫᱚ ᱱᱚᱝᱠᱟ ᱚᱱᱟ ᱧᱮᱞᱮ ᱵᱟᱥᱟ ᱟᱨ ᱚᱱᱟ ᱛᱮᱜᱮ ᱥᱚᱸᱫᱷᱟᱲ ᱥᱚᱜ ᱟ ᱥᱮ ᱚᱱᱠᱟ ᱦᱟᱣ ᱠᱚᱵᱤᱱ ᱢᱮᱥᱟᱠᱚ ᱠᱚᱣᱟ ᱵᱩᱱᱩᱢ ᱨᱮᱱ ᱵᱩᱱᱩᱢ ᱨᱮᱱ ᱞᱤᱡᱤᱨ ᱠᱚᱦᱚᱸ ᱵᱮᱱ ᱢᱮᱥᱟ ᱠᱚᱣᱟ᱾
ᱚ ᱩᱱᱠᱩ ᱫᱚ ᱵᱟᱟᱹᱞᱤᱧ ᱢᱮᱥᱟ ᱵᱟᱲᱟᱫ ᱠᱚᱣᱟ ᱦᱮᱸ ᱠᱤᱱᱛᱩ ᱚᱱᱠᱟᱞᱤᱤᱧ ᱧᱮᱞ ᱵᱟᱲᱟᱫ ᱠᱚᱣᱟ ᱢᱮᱥᱟ ᱵᱟᱲᱟ ᱠᱚᱟᱜᱣᱟ ᱠᱤᱱᱛᱩ ᱟᱹᱞᱤᱧ ᱡᱚᱦᱚᱜ ᱚᱱᱟ ᱡᱟᱦᱟᱸ ᱧᱮᱞ ᱨᱟᱥᱟ ᱟᱫᱚ ᱦ ᱛᱮᱜᱮ ᱪᱩᱯᱤ ᱛᱮ ᱡᱟ ᱦᱚᱞᱚᱝᱠᱟ ᱟᱨ ᱦᱞᱚᱝ ᱵᱚᱞᱛᱮ ᱫᱚ ᱵᱟᱝᱞᱮ ᱮᱟᱜ ᱛᱟᱦᱮ᱾
ᱦᱮᱸ ᱦᱮᱸ, ᱟᱪᱪᱷᱟ ᱟᱪᱪᱷᱟ ᱟᱪᱪᱷᱟ᱾
ᱟᱪᱪᱷᱟ ᱟᱫᱚ ᱟᱹᱞᱤᱧ ᱦᱚᱸ ᱜᱚᱝᱠᱮ ᱦᱟᱹᱠᱩ ᱫᱚᱞᱤᱧ ᱥᱟᱵ ᱵᱟᱲᱟ ᱠᱚᱜᱮᱭᱟ ᱛᱚᱵᱮ ᱚᱱᱠᱟ ᱴᱩᱯ ᱢᱩᱯ ᱠᱚ ᱠᱟᱛᱮᱫ ᱫᱚ ᱵᱟᱟᱹᱞᱤᱧ ᱥᱟᱵ ᱵᱟᱲᱟ ᱟᱠᱟᱫ ᱠᱚᱣᱟ ᱟᱨ ᱚᱱᱠᱟ ᱦᱟᱹᱠᱩᱮᱱ ᱫᱚᱢᱮ ᱠᱷᱤᱞᱟᱲᱤ ᱦᱚᱸ ᱵᱟᱝ ᱠᱟᱱᱟᱞᱤᱧ᱾
ᱚ ᱦᱮᱸ ᱛᱚ ᱟᱨ ᱠᱤᱱᱛᱩ ᱚᱱᱟ ᱠᱚᱫᱚ ᱩᱱᱠᱩ ᱦᱟᱹᱠᱩ ᱡᱚᱠᱷᱚᱱᱤᱧ ᱥᱟᱵ ᱠᱟᱜ ᱠᱚᱣᱟ ᱦᱟᱹᱠᱩ ᱢᱟ ᱫᱷᱚᱨᱚᱱ ᱫᱤᱱ ᱛᱟᱦᱮᱸᱮᱞᱱᱟ ᱵᱮᱥ ᱠᱟᱹᱴᱤ᱾
ᱦᱮᱸ ᱦᱮᱸ ᱦᱮᱸ ᱟᱪᱪᱷᱟ ᱟᱪᱪᱷᱟ᱾ ᱛᱟᱦᱚᱞᱮ ᱜᱚᱝᱠᱮ ᱱᱚᱣᱟ ᱵᱚᱨᱥᱟ ᱠᱚᱨᱮ ᱫᱚ ᱪᱮᱫ ᱞᱮᱠᱟ ᱦᱟᱹᱠᱩ ᱠᱚ ᱢᱟᱱᱮ ᱟᱞ ᱟᱞᱮ ᱥᱮᱫ ᱫᱚ ᱡᱚᱱ ᱜᱟᱹᱰᱭᱟᱹ ᱠᱚ ᱢᱮᱱᱟᱜᱼᱟ᱾ ᱟᱫᱚ ᱜᱟᱹᱰᱭᱟᱹ ᱠᱚᱨᱮᱱ ᱦᱟᱹᱠᱩ ᱡᱮᱢᱚᱱ ᱟᱹᱰᱤ ᱫᱤᱱ ᱩᱱ ᱥᱚᱢᱚᱭ ᱫᱚ ᱫᱟᱜ ᱵᱟᱝ ᱛᱟᱦᱮᱱᱟ ᱛᱚ ᱟᱫᱚ ᱴᱟᱴᱠᱟ ᱜᱮ ᱫᱟᱜ ᱵᱚᱞᱚ ᱞᱮᱱᱠᱷᱟᱱ ᱟᱫᱚ ᱤᱭᱟᱹ ᱦᱟᱹᱠᱩ ᱠᱚᱦᱚᱸ ᱟ ᱪᱮᱛᱟᱱ ᱥᱮᱫ ᱨᱟᱠᱟᱵ ᱨᱮᱱᱟᱜ ᱠᱚ ᱪᱮᱥᱴᱟᱭᱟ᱾ ᱛᱚ ᱩᱱ ᱥᱚᱢᱚᱭ ᱦᱟᱹᱠᱩ ᱠᱚ ᱜᱟᱹᱵᱟᱹᱭ ᱵᱟᱲᱟ ᱠᱚᱜᱮ ᱦᱩᱭᱩᱜᱼᱟ ᱟᱨ ᱜᱷᱩᱜᱽᱱᱤ ᱠᱚᱦᱚᱸ ᱚᱰᱟᱣ ᱵᱟᱲᱟᱭ ᱜᱮ ᱦᱩᱭᱩᱜᱼᱟ ᱟᱨ ᱦᱟᱹᱠᱩ ᱠᱚᱦᱚᱸ ᱡᱟᱹᱞᱤ ᱠᱚᱜᱮ ᱦᱩᱭᱩᱜᱼᱟ ᱛᱟᱦᱚᱞᱮ ᱚᱱᱠᱟ ᱵᱚᱨᱥᱟ ᱨᱮᱫᱚ ᱪᱮᱫ ᱞᱮᱠᱟ ᱦᱟᱹᱠᱩ ᱠᱚᱯ ᱥᱟᱵ ᱚᱣᱟ ᱥᱮ ᱵᱟᱯᱮ ᱥᱟᱵ?
ᱦᱮᱸ ᱟᱵᱚ ᱫᱚ ᱱᱮᱛᱟᱨ ᱫᱚ ᱟᱫᱚ ᱚᱱᱠᱟ ᱟᱨ ᱱᱤᱛᱚᱜ ᱫᱚ ᱵᱟᱭᱨᱮ ᱦᱮᱱᱟᱜ ᱞᱤᱧᱟ ᱛᱚ ᱚᱱᱟ ᱠᱟᱨᱚᱱ ᱱᱤᱛ ᱫᱚ ᱟᱹᱧ ᱫᱚᱟᱹᱞᱤᱧ ᱪᱟᱣ ᱫᱟᱲᱮᱭᱟᱜᱣᱟ ᱠᱤᱱᱛᱩ ᱟᱞᱤᱧ ᱠᱟᱴᱤ ᱦᱱᱟ ᱛᱚᱠᱷᱚᱱ ᱢᱟ ᱟᱹᱰᱤ ᱜᱟᱱ ᱦᱟᱹᱠᱩ ᱞᱤᱧ ᱥᱟᱵ ᱠᱟᱜ ᱠᱚᱣᱟ᱾ ᱚᱱᱠᱟ ᱟᱞᱮ ᱢᱤᱫᱴᱮᱱ ᱵᱟᱝ ᱛᱟᱦᱮᱸ ᱞᱮᱱᱟ ᱦᱮᱸ ᱦᱳᱭᱛᱚ᱾ ᱛᱟᱦᱚᱞᱮ ᱚᱱᱠᱟ ᱫᱟᱜ ᱵᱚᱞᱚᱱ ᱛᱮ ᱢᱟᱱᱮ ᱜᱚᱴᱟ ᱥᱮᱫ ᱛᱮ ᱫᱟᱜ ᱵᱚᱞᱚᱱ ᱛᱮ ᱮᱨᱯᱚᱨᱮ ᱫᱟᱜ ᱚᱱᱠᱟ ᱴᱷᱤᱠ ᱜᱮ ᱵᱚᱞ ᱡᱮᱢᱚᱱ ᱞᱟᱥᱴ ᱡᱚᱠᱷᱚᱱ ᱦᱟᱞᱠᱟᱠᱟ ᱫᱟᱜ ᱛᱟᱦᱮᱱ ᱛᱮ ᱛᱚᱠᱷᱚᱱ ᱟᱞᱮ ᱟᱞᱮ ᱵᱚᱭᱦᱟ ᱫᱟᱫᱟ ᱛᱟᱠᱚ ᱪᱟᱞᱟᱜ ᱛᱟᱦᱮᱸ ᱫᱤ ᱡᱟᱞ ᱞᱮ ᱚᱰᱠᱟ ᱦᱮ ᱫ ᱡᱟᱞ ᱚᱰᱠᱟ ᱠᱟᱛᱮ ᱯᱨᱚᱛᱛᱮᱠ ᱡᱟᱭᱜᱟ ᱨᱮ ᱦᱟᱠᱳ ᱠᱚ ᱛᱟᱦᱮᱱᱟᱠᱚ ᱢᱟᱱᱮ ᱨᱟᱠᱟᱵ ᱠᱚᱣᱟ ᱠᱚ ᱩᱱᱠᱩ ᱫᱚ ᱟᱨᱦᱚᱸ ᱠᱟᱨᱚᱱᱛᱮ ᱵᱟᱠᱚ ᱨᱩᱣᱟᱹᱲ ᱦᱤᱡᱩᱜᱼᱟ? ᱛᱟᱦ ᱨᱩᱣᱟᱹᱲ ᱦᱤᱡᱩᱜ ᱥᱚᱢᱚᱭ ᱡᱟᱜᱩᱞᱟ ᱦᱟᱠᱳ ᱡᱷᱚᱛᱚ ᱚᱱᱟ ᱡᱟᱞ ᱨᱮᱠᱚ ᱵᱚᱞᱚᱱ ᱛᱟᱦᱮᱸᱜᱼᱟᱠᱚ ᱚᱱᱠᱟ ᱥᱟᱵ ᱵᱟᱲᱟ ᱠᱟᱜ ᱠᱚᱭᱟ ᱵᱟᱹᱠᱤ ᱵᱟᱝ ᱫᱚ ᱚᱱᱠᱟ ᱡ ᱵᱟᱹᱲᱥᱤ ᱨᱟᱱ ᱠᱚ ᱢᱮᱛᱟᱜᱼᱟᱠᱟ᱾
ᱦᱮᱸ, ᱟᱫᱚ ᱜᱚᱝᱠᱮ ᱩᱱᱠᱩ ᱫᱚ, ᱚᱱᱟ ᱫᱚ ᱦᱩᱭᱩᱜ ᱠᱟᱱᱟ ᱱᱤᱛᱚᱜ ᱵᱚᱨᱥᱟ ᱨᱮᱫᱚ ᱵᱟᱝᱛᱚ ᱚᱱᱟ ᱫᱚ ᱚᱱᱟ ᱫᱚᱥ
ᱦᱮᱸ ᱚᱱᱟ ᱫᱚ ᱡᱟᱦᱟᱸ, ᱦᱮᱸ ᱚᱱᱟ ᱠᱚᱫᱚ ᱵᱚᱨᱥᱟᱟᱞᱤᱧ ᱠᱚᱨᱟᱣ ᱟᱠᱟᱫᱟ ᱡᱟᱦᱟᱸ ᱚᱱᱮ ᱞᱟᱹᱭᱫᱟᱹᱧ ᱦᱟᱹᱠᱩ ᱠᱚ ᱨᱟᱠᱟᱵ ᱪᱚᱴ ᱥᱮ ᱫᱤᱯ ᱨᱮ ᱩᱱᱠᱩ ᱠᱚ ᱟᱬᱜᱳᱱᱟᱥᱮ ᱵᱟᱝ ᱚᱱᱟ ᱠᱚᱫᱚ ᱵᱚᱨᱥᱟ ᱫᱤᱱ ᱠᱚᱨᱟᱣᱼᱟ᱾
ᱦᱮᱸ, ᱟᱪᱪᱷᱟ ᱟᱪᱪᱷᱟ ᱟᱪᱷᱟ᱾ ᱛᱟᱦᱚᱞᱮ ᱠᱟᱴᱠᱚᱢ ᱠᱚᱵᱤᱱ ᱡᱚᱢ ᱵᱟᱲᱟ ᱟᱠᱟᱫ ᱠᱚᱣᱟ ᱥᱮ?
ᱦᱮᱸ ᱠᱟᱴᱠᱚᱢ ᱠᱚᱦᱚᱸ ᱞᱤᱧ ᱡᱚᱢ ᱵᱟᱲᱟ ᱠᱟᱫ ᱠᱚᱣᱟ᱾ ᱦᱮᱸ, ᱤᱭᱟᱹ ᱠᱟᱴᱠᱚᱢ ᱫᱚ ᱱᱚᱝᱠᱟ ᱱᱚᱝᱠᱟ ᱢᱟᱛ ᱩᱱᱠᱩ ᱠᱚ ᱥᱮᱱᱚᱜ ᱛᱮᱠᱚ ᱩᱱᱠᱩ ᱠᱚ ᱥᱟᱵ ᱠᱟᱴᱠᱚᱢ ᱫᱚ ᱟᱹᱞᱤᱧ ᱥᱟᱹᱨᱤ ᱠᱟᱛᱷᱟ ᱥᱟᱵ ᱫᱚ ᱟᱹᱰᱤ ᱞᱤᱧ ᱵᱚᱛᱚᱨᱟ ᱢᱟ
ᱵᱚᱛᱚᱨ ᱜᱮ ᱵᱩᱡᱷᱟᱹᱜᱼᱟ ᱟᱹᱰᱤ ᱩᱛᱟᱹᱨ ᱠᱟᱴᱟ ᱛᱟᱠᱚ ᱥᱮ᱾ ᱦᱩᱸᱦᱩᱸ ᱟᱨ ᱟᱹᱰ ᱨᱮᱰᱳᱢᱟᱜ ᱦᱚᱸ ᱢᱮᱱᱟᱜ ᱛᱟᱠᱚᱣᱟ ᱛᱟᱦᱚᱞᱮ ᱢᱤᱫ ᱫᱷᱟᱣ ᱨᱟᱹᱰᱷᱩᱢ ᱞᱮᱱᱠᱷᱟᱱ᱾ ᱦᱮᱸ, ᱟᱰᱤ ᱡᱳᱨ ᱜᱮ ᱦᱟᱹᱥᱩᱣᱟ ᱦᱮᱸ᱾ ᱛᱟᱞᱦᱮ ᱜᱚᱝᱠᱮ ᱟᱵᱤᱱ ᱫᱚ ᱱᱚᱝᱠᱟ ᱯᱟᱲᱦᱟᱜ ᱠᱟᱱᱟ ᱵᱤᱱ ᱛᱚ ᱦᱮᱸ, ᱛᱟᱞᱦᱮ ᱟᱫᱚ ᱱᱚᱝᱠᱟ ᱫᱚᱢᱮ ᱫᱚ ᱵᱟᱹᱵᱤᱱ ᱫᱟᱬᱟ ᱵᱟᱲᱟᱭ ᱜᱮᱭᱟ ᱟᱨᱠᱤ ᱯᱚᱨᱚᱵᱽ ᱠᱚ ᱟᱲᱟᱜ, ᱯᱚᱨᱚᱯ ᱯᱟᱛᱟ ᱠᱚᱨᱮᱜ ᱫᱚ ᱥᱮ ᱪᱮᱫ?
ᱦᱮᱸ ᱯᱚᱨᱚᱵᱽ ᱯᱟᱛᱟ ᱟᱨ ᱵᱟᱝᱨᱮᱦᱚ ᱟᱹᱞᱤᱧ ᱢᱟᱱᱮ, ᱵᱟᱝ ᱯᱟᱲᱦᱟᱜ ᱴᱟᱹᱭᱤᱢ ᱦᱚᱸ ᱢᱟᱱᱮ ᱩᱱᱟᱹᱜ ᱢᱟᱱᱮ ᱚᱱᱟ ᱠᱚ ᱫᱤᱠᱞᱮ ᱠᱳᱱᱳ ᱢᱟᱱᱮ, ᱥᱚᱠ ᱢᱚᱜ ᱛᱟᱹᱞᱤᱧᱟ ᱡᱮ ᱯᱚᱨᱚᱯ ᱯᱟᱛᱟ ᱫᱚᱠ ᱵᱟᱹᱱᱩᱜ ᱛᱟᱹᱞᱤᱧᱟ ᱡᱮ ᱚᱝᱠᱟ ᱯᱷᱟᱱᱥᱮᱱ ᱴᱟᱺᱰᱤ ᱫᱚ ᱮᱠᱟᱞ ᱵᱟᱞᱤᱧ ᱠᱩᱥᱤᱭᱟᱜ-ᱟ᱾ ᱡᱮ ᱚᱱᱠᱟ ᱯᱟᱛᱟ ᱴᱟᱺᱰᱤ, ᱟᱨ ᱯᱟᱛᱟ ᱴᱟᱺᱰᱤ ᱨᱮ ᱧᱮᱞ ᱵᱮᱱ ᱵᱮᱥᱤᱨ ᱵᱷᱟᱜᱽ ᱫᱚ ᱟᱵᱚ ᱥᱟᱱᱛᱟᱲ ᱠᱚᱣᱟᱜ ᱜᱮ, ᱠᱟᱞᱪᱟᱨ ᱥᱮ ᱪᱟᱞᱟᱜ-ᱟ ᱥᱮ ᱵᱟᱝ ᱟᱢ ᱯᱩᱨᱟᱹᱣ ᱯᱟᱛᱟ ᱴᱟᱺᱰᱤ, ᱵᱟᱹᱫᱽ ᱫᱚᱞᱤᱱ ᱥᱮᱱᱚᱜ ᱜᱮᱭᱟ ᱠᱤᱱᱛᱩ ᱚᱱᱟ ᱴᱟᱺᱰᱤ ᱠᱚᱫᱚ ᱮᱠᱟᱞ ᱵᱟᱹᱞᱤᱧ,
ᱟᱪᱪᱷᱟ ᱟᱪᱪᱷᱟ, ᱦᱮᱸ ᱦᱮᱸ᱾ ᱟᱫᱚ ᱱᱚᱝᱠᱟ ᱡᱮᱢᱚᱱ ᱵᱩᱨᱩᱯ ᱵᱩᱨᱩ ᱯᱟᱛᱟ ᱠᱚ ᱢᱮᱱᱟᱜ, ᱛᱟᱵᱚᱱᱟ, ᱥᱮ ᱯᱟᱛᱟᱵᱤᱱᱰᱟᱹ ᱠᱚ ᱢᱮᱱᱟᱜ ᱛᱟᱵᱚᱱᱟ ᱚᱱᱠᱟᱱᱟᱜ᱾ ᱟᱫᱚ ᱚᱝᱠᱟᱱᱟᱜ, ᱚᱱᱟ ᱠᱚᱫᱚ ᱟᱹᱵᱤᱱ ᱢᱮᱱᱟᱜ ᱜᱮᱭᱟ᱾
ᱯᱟᱛᱟ ᱵᱤᱸᱰᱟᱹ ᱫᱚ ᱦᱮᱸ ᱪᱟᱨᱮᱱ ᱜᱮ ᱯᱟᱛᱟ ᱤᱧᱟᱜ ᱡᱟᱦᱟᱸ ᱚᱱᱰᱮ ᱠᱷᱚᱱᱟᱜ ᱥᱟᱹᱜᱤᱧ ᱜᱮᱭᱟ ᱟᱨ ᱱᱤᱛᱚᱜ ᱡᱟᱦᱟᱸᱨᱮ ᱢᱮᱱᱟᱜ ᱞᱤᱧ ᱚᱸᱰᱮ ᱠᱷᱚᱱᱟᱜ ᱥᱟᱺᱜᱤᱧ ᱜᱮᱭᱟ᱾ ᱚᱱᱟ ᱯᱚᱨᱚᱱᱛᱚ ᱟᱫᱚ ᱠᱟᱹᱴᱤᱡ ᱢᱟᱱᱮ ᱚ ᱚᱲᱟᱜ ᱠᱚᱨᱮ ᱠᱟᱹᱢᱤᱦᱚᱨᱟ ᱛᱟᱦᱮᱸ ᱞᱮᱱᱠᱷᱟᱡ ᱫᱚ ᱵᱟᱹᱞᱤᱧ ᱥᱮᱱ ᱵᱟᱲᱟᱜᱼᱟ᱾ ᱟᱨ ᱱᱚᱝᱠᱟ ᱱᱚᱰᱮ ᱵᱟᱭᱨᱮ ᱦᱮᱱᱟᱜ ᱞᱤᱧᱟ ᱛᱚ ᱠᱮᱞᱟᱥ ᱥᱮᱱᱚᱜ ᱜᱮᱭᱟ᱾ ᱛᱚ ᱚᱱᱟ ᱠᱷᱟᱹᱛᱤᱨ ᱵᱟᱹᱞᱤᱧ ᱥᱮᱱ ᱵᱟᱲᱟᱜᱼᱟ ᱟᱫᱚ ᱚᱱᱟ ᱠᱷᱟᱹᱛᱤᱨ ᱴᱟᱭᱤᱢ ᱠᱚ ᱵᱟᱝ ᱧᱟᱢᱚᱜᱼᱟ ᱛᱚ, ᱦᱮᱸ ᱟᱹᱞᱤᱧ ᱞᱤᱧ ᱪᱮᱥᱴᱟᱭᱟ? ᱱᱤᱭᱟᱹ ᱵᱟᱨ ᱫᱚ ᱦᱟᱸᱜ ᱱᱤᱭᱟᱹ ᱵᱟᱨ ᱫᱚ ᱦᱟᱸᱜ᱾
ᱟᱪᱷᱟ ᱟᱪᱟ ᱟᱪᱟ᱾
ᱦᱩᱸ᱾
ᱟᱫᱚ ᱜᱚᱝᱠᱮ ᱚᱱᱟ ᱠᱚᱨᱮᱱᱟᱜ ᱰᱟᱥ ᱵᱟᱨᱟ ᱨᱮᱱᱟᱜ᱾ ᱥᱚᱢᱚᱭ ᱠᱚᱫᱚ ᱢᱮᱱᱟᱜ ᱜᱮᱭᱟ ᱟᱫᱚ ᱟᱹᱵᱤᱱᱟᱜ ᱡᱟᱦᱟᱸ ᱠᱟᱹᱢᱤ ᱦᱚᱨᱟ ᱚᱱᱟ ᱠᱚ ᱞᱟᱦᱟ᱾ ᱥᱮᱫ ᱤᱫᱤ ᱞᱮᱵᱤᱱ ᱛᱟᱨᱯᱚᱨᱮ ᱚᱱᱟ ᱠᱚᱨᱮᱱᱟᱜ ᱛᱚ ᱢᱮᱱᱟᱜ ᱜᱮᱭᱟ ᱥᱮ ᱪᱮᱫ?
ᱦᱮᱸ ᱛᱚ᱾ ᱚᱱᱟ ᱜᱮᱞᱤᱧ ᱢᱚᱱᱮᱭᱟ ᱟᱹᱞᱤᱧ ᱫᱚ᱾ ᱦᱮᱸ,
ᱦᱮᱸ ᱦᱮᱸ᱾
ᱛᱚ ᱵᱮᱱ ᱥᱮᱱ ᱵᱟᱲᱟ ᱠᱟᱱᱟ ᱥᱮ ᱪᱮᱫ?
ᱦᱮᱸ ᱟᱹᱞᱤᱧ ᱫᱚ ᱱᱚᱝᱠᱟ ᱟᱹᱞᱤᱧ ᱫᱚ ᱚᱲᱟᱜ ᱠᱚᱨᱮ ᱜᱮᱞᱤᱧ ᱛᱟᱦᱮᱱᱟ᱾ ᱛᱚ ᱟᱫᱚ ᱯᱟᱛᱟ ᱴᱟᱺᱰᱤ ᱠᱚᱨᱮ ᱜᱮᱞᱤᱧ ᱟᱹᱪᱩᱨ ᱦᱤᱡᱩᱜ ᱜᱮᱭᱟ ᱟᱨ ᱱᱚᱝᱼᱼ ᱚᱱᱠᱟ ᱨᱟᱹᱥᱠᱟᱹ ᱦᱚᱸ ᱵᱩᱡᱷᱟᱹᱜ ᱜᱮᱭᱟ ᱟᱨᱠᱤ ᱜᱟᱛᱮ ᱠᱚᱠᱚ ᱪᱟᱞᱟᱜᱼᱟ ᱛᱟᱞᱦᱮ ᱟᱫᱚ ᱚᱱᱟ ᱦᱚᱸ ᱵᱟᱝ ᱟᱯᱱᱟᱨᱚᱜᱼᱟ᱾ ᱦᱮ ᱦᱮ ᱦᱮ᱾
ᱦᱳᱭ ᱦᱮᱸ,
ᱟᱨ ᱯᱟᱛᱟ ᱴᱟᱺᱰᱤ ᱨᱮ ᱪᱟᱞᱟᱣ ᱠᱟᱛᱮᱜ ᱦᱟᱺᱰᱤ ᱠᱚᱦᱚᱸ ᱧᱩ ᱵᱟᱲᱟᱭ ᱦᱩᱭᱩᱜ ᱜᱮᱭᱟ ᱟᱨ ᱯᱟᱛ ᱯᱟᱛᱲᱟ ᱯᱤᱴᱷᱟᱹ ᱠᱚᱦᱚᱸ ᱡᱚᱢ ᱵᱟᱲᱟᱭ ᱜᱮ ᱦᱩᱭᱩᱜᱼᱟ᱾
ᱦᱩᱸᱦᱩᱸ ᱟᱵᱚᱥ ᱚᱱᱟ ᱠᱚᱫᱚ ᱟᱹᱞᱤᱧ ᱞᱤᱧ ᱠᱚᱨᱟᱣ ᱜᱮᱭᱟ ᱵᱟᱝ ᱫᱚ ᱵᱟᱝ ᱦᱩᱹ᱾
ᱮᱦᱮ ᱦᱮᱦᱮ ᱟᱫᱚ ᱠᱷᱩᱵ ᱮᱠᱴᱟ ᱫᱼᱼ ᱫᱚ ᱵᱟᱝ ᱨᱮᱦᱚᱸ ᱟᱨᱠᱤ ᱚᱝᱠᱟ ᱢᱟᱡᱷᱮ ᱥᱟᱡᱷᱮ ᱪᱟᱞᱟᱣ ᱵᱟᱲᱟᱜ ᱦᱩᱭ ᱫᱚ
ᱦᱳᱭ ᱦᱳᱭ ᱦᱳᱭ, ᱚᱱᱟᱜᱮ ᱵᱷᱟᱞᱮᱭᱟ ᱠᱟᱨᱚᱱ ᱮᱲᱮ ᱠᱷᱟᱱ ᱫᱚ ᱱᱚᱰᱮ ᱞᱤᱢᱤᱴ ᱮ ᱛᱟᱦᱮᱱᱟ ᱥᱮ ᱪᱮᱫ?
ᱦᱮᱸ ᱦᱮᱸ, ᱟᱨ ᱜᱚᱝᱼᱼ ᱠᱮ ᱟᱹᱞᱤᱧ ᱫᱚ ᱮᱱᱮᱡ ᱥᱮᱨᱮᱧ ᱫᱚ ᱢᱟᱱᱮ ᱡᱟᱦᱟᱸ ᱛᱤᱱᱟᱹᱜ ᱟᱨᱠᱤ ᱫᱚᱝ ᱠᱚ ᱢᱮᱱᱟᱜ ᱛᱟᱵᱚᱱᱟ ᱞᱟᱜᱽᱲᱮᱸ ᱠᱚ ᱢᱮᱱᱟᱜ ᱛᱟᱵᱚᱱᱟ ᱡᱚᱛᱚ ᱜᱮᱞᱤᱧ ᱵᱟᱲᱟᱭᱟ ᱟᱨᱠᱤ᱾ ᱴᱟᱢᱟᱠ ᱨᱩᱛᱟᱢ ᱟᱨ ᱛᱩᱢᱫᱟᱜ ᱨᱩᱛᱟᱢ ᱨᱮᱜᱽᱲᱟ ᱨᱩᱛᱟᱢ᱾ ᱛᱟᱨᱯᱚᱨᱮ ᱵᱟᱱᱟᱢ ᱵᱟᱱᱟᱢ ᱨᱮᱛᱟ ᱦᱚᱞᱤᱧ ᱜᱟᱱ ᱜᱚᱫ ᱜᱮᱭᱟ ᱟᱨᱠᱤ᱾
ᱚ ᱟᱹᱰᱤ ᱛᱟᱦᱚᱞᱮ ᱟᱵᱤᱱ ᱫᱚ ᱟᱹᱰᱤ ᱠᱟᱹᱴᱤᱡ ᱟᱵᱚᱣᱟᱜ ᱥᱟᱱᱛᱟᱲ ᱫᱤᱠ ᱞᱤᱭᱟᱹ ᱫᱚ ᱠᱟᱹᱴᱤᱡ ᱵᱷᱟᱞᱮ ᱜᱮᱵᱤᱱ ᱵᱟᱲᱟᱭ ᱜᱮᱭᱟ ᱛᱟᱦᱚᱞᱮ ᱾
ᱦᱮᱸ ᱦᱮᱸ ᱦᱮᱸ, ᱛᱤᱨᱭᱳ ᱠᱚᱦᱚᱸ ᱞᱤᱧ ᱚᱨᱚᱝ ᱜᱚᱫ ᱜᱮᱭᱟ, ᱵᱟᱱᱟᱢ ᱠᱚᱦᱚᱸ ᱞᱤᱧ ᱨᱮᱛᱟ ᱜᱚᱫ ᱜᱮᱭᱟ ᱟᱫᱚᱼ-
ᱚᱻ
ᱟᱨ ᱡᱩᱫᱤ ᱚᱱᱠᱟᱱᱟᱜ ᱯᱚᱨᱚᱵᱽ ᱠᱚ ᱦᱩᱭᱩᱜᱼᱟ ᱟᱫᱚ ᱚᱱᱠᱟᱞᱤᱧ ᱥᱚᱸᱜᱮ ᱠᱟᱜ ᱜᱮᱭᱟ ᱟᱨᱠᱤ ᱵᱟᱱᱟᱢ ᱠᱚ ᱥᱟᱵ ᱠᱟᱛᱮ ᱞᱤᱧ ᱥᱚᱸᱜᱮ ᱪᱟᱞᱟᱣ ᱦᱩᱭ ᱱᱟ ᱟᱫᱚ ᱦᱮ ᱦᱮ ᱾
ᱟᱪᱪᱷᱟ, ᱦᱮᱸᱛᱚ ᱵᱷᱟᱞᱮ ᱜᱮᱭᱟ ᱱᱟᱯᱟᱭ ᱜᱮ ᱚᱱᱟ ᱠᱚᱫᱚ᱾ ᱵᱟᱠᱷᱟᱱ ᱫᱚ ᱟᱹᱰᱤᱜᱟᱱ ᱡᱟᱦᱟᱸ ᱱᱚᱝᱠᱟ ᱯᱚᱨᱚᱵᱽ ᱠᱚ ᱵᱚᱞᱛᱮ ᱪᱮᱫᱼᱠᱟ ᱱᱚᱣᱟ ᱟᱵᱮᱱ ᱤᱭᱟᱹ ᱱᱚᱝᱠᱟ ᱢᱮᱞᱟ ᱴᱟᱺᱰᱤ ᱵᱮᱱ ᱥᱮᱱᱚᱜ ᱜᱮᱭᱟ ᱛᱚᱠᱷᱚᱱ ᱦᱚᱸ ᱥᱮ ᱱᱚᱝᱠᱟ ᱯᱚᱨᱚᱵᱽ ᱥᱮ ᱚᱱᱠᱟ ᱵᱟᱦᱟ ᱥᱚᱦᱨᱟᱭ ᱠᱚ ᱛᱚᱠᱷᱚᱱ ᱫᱚ ᱚᱸᱰᱮ
ᱵᱟᱨᱟ ᱵᱟᱦᱟ ᱥᱚᱦᱨᱟᱭ ᱢᱟᱛᱚ ᱚᱲᱟᱜ ᱨᱮᱜᱮ ᱤᱭᱟᱹ ᱟᱛᱳ ᱨᱮᱜᱮ ᱦᱩᱭᱩᱜ ᱟᱛᱚ ᱛᱟᱦᱚᱞᱮ ᱚᱱᱟ ᱫᱚ ᱥᱚᱵ ᱥᱚᱢᱚᱭ ᱜᱮ ᱟᱫᱚ ᱟᱹᱛᱩ ᱦᱚᱲ ᱥᱟᱞᱟᱜ ᱚᱱᱟ ᱠᱚᱫᱚ ᱯᱷᱩᱨᱛᱤ ᱵᱟᱲᱟᱭ ᱦᱩᱭᱩᱜ ᱜᱮᱭᱟ ᱟᱨ ᱡᱚᱠᱷᱚᱱ ᱵᱟᱭᱨᱮ ᱯᱟᱛᱟ ᱴᱟᱺᱰᱤ ᱠᱚ ᱪᱟᱞᱟᱜ ᱦᱩᱭᱩᱜ ᱜᱮᱭᱟ ᱟᱫᱚ ᱪᱮᱫ ᱮᱢ ᱪᱤᱠᱟᱹᱭᱟ ᱟᱫᱚ ᱚᱱᱮ ᱤᱭᱟᱹ ᱚᱱᱠᱟ ᱵᱟᱨ ᱯᱮ ᱦᱚᱲ ᱡᱚᱜᱟᱲ ᱵᱟᱲᱟᱜ ᱦᱩᱭᱩᱜ ᱜᱮᱭᱟ ᱡᱚ ᱴᱟᱢᱟᱠ ᱵᱚᱱ ᱤᱫᱤᱭᱟ᱾ ᱨᱮᱜᱟᱲᱟ ᱠᱚᱵᱚᱱ ᱤᱫᱤᱭᱟ ᱟᱨᱵᱚᱱ ᱴᱷᱩᱠᱟᱹᱣ ᱛᱮᱵᱚᱱ ᱦᱤᱡᱩᱜᱼᱟ ᱟᱨᱠᱤ ᱩᱱᱤ ᱚᱱᱠᱟ ᱠᱟᱛᱷᱟ᱾
ᱚ ᱚ ᱦᱮᱸ, ᱚᱱᱟ ᱠᱚᱦᱚᱸ ᱦᱮᱸ ᱚᱱᱟ ᱠᱚ ᱵᱮᱥᱴ ᱜᱮᱭᱟ ᱠᱟᱨᱚᱱ ᱱᱚᱸᱰᱮ ᱠᱷᱟᱱ ᱱᱚᱸᱰᱮ ᱢᱟ ᱟᱫᱚ ᱯᱟᱛᱟ ᱴᱟᱸᱰᱤ ᱨᱮᱫᱚ ᱡᱮ ᱥᱩᱫᱷᱩ ᱟᱵᱚ ᱥᱟᱱᱛᱟᱲ ᱠᱚ ᱚᱸᱰᱮ ᱫᱚ ᱟᱹᱰᱤ ᱜᱟᱱ ᱮ ᱮᱴᱟᱜ ᱡᱟᱹᱛᱤ ᱨᱮᱱ ᱦᱚᱲ ᱦᱚᱸᱠᱚ ᱥᱮᱱᱚᱜ ᱜᱮᱭᱟ ᱛᱟᱦᱚᱞᱮ ᱩᱱᱦᱚᱸ ᱡᱩᱫᱤ ᱚᱱᱠᱟ ᱜᱮ ᱟᱵᱮᱱ ᱫᱚ ᱥᱟᱱᱛᱟᱲ ᱨᱮᱱᱟᱜ ᱡᱟ ᱡᱟᱦᱟᱸ ᱠᱚ ᱠᱤᱪᱷᱩ ᱠᱚᱨᱟᱣ ᱜᱮᱭᱟ ᱚᱱᱟ ᱠᱚ ᱡᱩᱫᱤ ᱚᱸᱰᱮ ᱵᱮᱱ ᱩᱫᱩᱜᱟ ᱥᱮ ᱟᱫᱚ ᱩᱱᱠᱩ ᱠᱚ ᱧᱮᱞ ᱡᱚᱝᱚᱜᱼᱟ ᱡᱮ ᱦᱮᱸ ᱱᱚᱣᱟ ᱱᱚᱣᱟ ᱩᱱᱡᱩᱣᱟᱜ ᱦᱮᱱᱟᱜ ᱛᱟᱠᱚᱣᱟ ᱟᱨ ᱚᱱᱟ ᱠᱷᱟᱹᱛᱤᱨ ᱛᱮ ᱟᱹᱞᱤᱧ ᱚᱱᱮ ᱟᱹᱰᱤ ᱜᱟᱱ ᱱᱚᱝᱠᱟ ᱫᱤᱠᱩ ᱥᱚᱢᱟᱡ ᱨᱮᱞᱤᱧ ᱟᱸᱡᱚᱢ ᱠᱟᱫᱟ ᱡᱮ ᱥᱟᱱᱛᱟᱲ ᱠᱚᱣᱟᱜ ᱠᱟᱞᱪᱟᱨ ᱩᱱᱠᱩ ᱡᱟᱦᱟᱸ ᱞᱟᱦᱟ ᱛᱮᱱᱟᱜ ᱢᱮᱱᱟᱜ ᱛᱟᱠᱚᱣᱟ᱾ ᱩᱱᱠᱩ ᱫᱚ ᱚᱱᱟᱜᱮ ᱢᱮᱱᱟᱜ ᱛᱟᱠᱚᱣᱟ ᱵᱟᱠᱚ ᱯᱟᱞᱴᱟᱣᱫᱟ᱾ ᱦᱮᱸ,
ᱛᱟᱦᱚᱞᱮ ᱜᱚᱝᱠᱮ ᱫᱟᱸᱥᱟᱭ ᱮᱱᱮᱡ ᱠᱚᱫᱚ ᱟᱹᱵᱤᱱ ᱫᱚ ᱵᱟᱹᱵᱤᱱ ᱩᱰᱩᱠ ᱵᱟᱲᱟ ᱠᱟᱱᱟ ᱫᱟᱸᱥᱟᱭ ᱠᱚᱯᱮ ᱮᱱᱮᱡ ᱵᱟᱲᱟᱭ ᱜᱮᱭᱟ ᱥᱮ ᱵᱟᱝ ᱵᱟᱝ ᱚᱱᱟ ᱟᱹᱛᱩ ᱠᱚᱨᱮᱫ?
ᱵᱷᱟ ᱵᱷᱟ ᱵᱟ ᱟᱞᱤᱱ ᱫᱚ ᱥᱟᱨᱤ ᱠᱟᱛᱷᱟ ᱵᱳᱞᱛᱮ ᱵᱟᱞᱤᱧ ᱥᱮᱱ ᱵᱟᱲᱟ ᱠᱟᱱᱟ᱾
ᱟᱪᱪᱷᱟ, ᱢᱟᱱᱮ ᱟᱹᱛᱩ ᱠᱚᱨᱮᱫ ᱱᱚᱝᱠᱟ ᱫᱟᱸᱥᱟᱭ ᱠᱚᱠᱚ ᱮᱱᱮᱡ ᱵᱟᱲᱟᱭ ᱜᱮᱭᱟ?
ᱦᱮᱸ, ᱮᱱᱮᱡ ᱵᱟᱲᱟᱭ ᱜᱮᱭᱟ ᱠᱚ ᱟᱫᱚ ᱟᱹᱞᱤᱧ ᱫᱚ ᱚᱱᱠᱟ ᱵᱟᱨᱦᱮ ᱠᱚᱨᱮᱧ ᱥᱮᱱᱮᱱ ᱜᱮ᱾ ᱛᱟᱸᱦᱮ ᱛᱟᱦᱮᱱ ᱜᱮᱭᱟ ᱛᱚ ᱟᱫᱚ ᱚᱱᱟ ᱠᱚ ᱵᱟᱞᱤᱧ ᱧᱟ
ᱦᱮᱸ ᱦᱮᱸ ᱦᱮᱸ ᱦᱮᱸ ᱛᱟᱦᱞᱮ ᱫᱟᱸᱥᱟᱭ ᱠᱚᱫᱚ ᱟᱵᱤᱱ ᱫᱚ ᱧᱮᱞ᱾ ᱧᱮᱞ ᱠᱟᱜ ᱠᱚᱣᱟ ᱵᱤᱱ ᱥᱮ ᱵᱟᱝ ᱢᱟᱱᱮ ᱟᱞᱮ ᱱᱚᱛᱮ ᱫᱚ ᱫᱟᱸᱥᱟᱭ ᱠᱚᱫᱚᱞᱮ ᱮᱱᱮᱡ ᱟᱛᱚ ᱢᱟᱱᱮ᱾ ᱛᱷᱟᱨᱤ ᱵᱟᱹᱴᱤᱭᱟᱛᱮᱫ ᱟ ᱚᱱᱮ ᱛᱤᱨᱤᱭᱳ᱾ ᱛᱮᱫ ᱵᱟᱱᱟᱢ ᱟᱛᱮᱫ ᱟᱨ ᱚᱱᱮ ᱚᱱᱟ ᱵᱷᱩᱣᱟᱹᱝ ᱟᱛᱮᱫ᱾
ᱦᱳᱭ ᱚᱱᱟ ᱠᱚ ᱧᱮᱞ ᱫᱩᱧ ᱧᱮᱞ ᱠᱟᱜ ᱠᱚᱣᱟ ᱚᱱᱠᱟ ᱚᱱᱠᱟ ᱢᱳᱵᱟᱭᱤᱞ ᱠᱚᱨᱮᱞᱤᱧ ᱧᱮᱞ ᱠᱟᱜ ᱠᱚᱣᱟᱞᱤᱧ᱾
ᱚ ᱚ ᱚ᱾
ᱦᱮᱸ ᱢᱟᱱᱮ ᱛᱚᱠᱷᱚᱱ ᱫᱚ ᱟᱹᱞᱤᱧ ᱵᱟᱹᱞᱤᱧ ᱛᱟᱦᱮᱱ ᱜᱮᱭᱟ ᱥᱮ ᱟᱫᱚ ᱚᱱᱟ ᱠᱷᱟᱛᱤᱨ ᱛᱮ ᱟᱫᱚ ᱟᱹᱞᱤᱧ ᱦᱚᱸ ᱠᱟᱹᱴᱤᱡ ᱡᱮᱦᱮᱛᱩ᱾ ᱥᱟᱱᱛᱟᱲ ᱥᱚᱢᱟᱡᱽ ᱨᱤᱱ ᱠᱟᱱ ᱜᱮᱭᱟᱞᱤᱧ ᱦᱚᱯᱚᱱ ᱫᱚ ᱛᱟᱦᱞᱮ ᱚᱱᱟ ᱠᱟᱨᱚᱱ ᱛᱮ ᱠᱟᱴᱤᱡ ᱧᱮᱞ ᱫᱚ ᱫᱚᱨᱠᱟᱨ᱾ ᱥᱮ ᱵᱟᱝ ᱚᱱᱟ ᱠᱟᱨᱚᱱ ᱛᱮ ᱟᱫᱚᱧ ᱞᱟᱹᱭᱟᱹᱧ ᱵᱚᱭᱦᱟ ᱢᱤᱥᱨᱟᱧ ᱠᱚᱞᱤᱧ ᱢᱮᱛᱟ ᱠᱚ ᱜᱮᱭᱟ ᱛᱟᱦᱞᱮ ᱵᱷᱤᱰᱤᱭᱳ ᱠᱟᱛᱮ ᱩᱫᱩᱜ ᱠᱟᱛᱮ ᱫᱚ ᱚᱠᱟᱨᱮᱤᱧ ᱧᱟ
ᱟᱪᱪᱷᱟ ᱟᱪᱪᱷᱟ ᱟᱪᱷᱟ ᱟᱰᱤ ᱱᱟᱯᱟᱭ ᱠᱟᱛᱷᱟ᱾ ᱛᱟᱞᱦᱮ
ᱛᱟᱞᱦᱮ ᱟᱵᱤᱱ ᱫᱚ ᱚᱱᱟ ᱠᱚᱨᱮ ᱛᱟᱦᱞᱮ ᱵᱮᱱ ᱯᱟᱴᱤᱥᱤᱯᱮᱴ ᱠᱟᱜ ᱜᱮᱭᱟ ᱥᱮᱪᱮᱫ?
ᱦᱮᱸ ᱦᱮᱸ ᱟᱹᱞᱤᱧ ᱫᱚ ᱚᱱᱟ ᱠᱚᱫᱚ ᱯᱟᱴᱤᱥᱤᱯᱮᱴ ᱜᱮᱭᱟᱞᱤᱧ ᱟᱨ ᱵᱚᱪᱷᱚᱨ ᱜᱮ ᱟᱨᱠᱤ ᱱᱚᱝᱠᱟ ᱡᱟᱣ ᱥᱮᱨᱢᱟ ᱞᱮᱠᱟ ᱜᱮ᱾ ᱮᱸ ᱢᱟᱱᱮ ᱚᱱᱟ ᱠᱚᱫᱚ ᱦᱳᱭ ᱞᱮᱱᱠᱷᱟᱱ ᱟᱫᱚ ᱟᱞᱤᱧ ᱫᱚᱞᱤᱧ ᱪᱟᱞᱟᱜ ᱜᱮᱭᱟ ᱵᱟᱝ ᱫᱚ ᱵᱟᱝ᱾
ᱦᱩᱸ᱾ ᱛᱟᱦᱞᱮ ᱟᱨ ᱢᱮᱴᱮᱜ ᱠᱟᱛᱷᱟ ᱞᱟᱝ ᱚᱱᱟ ᱞᱟᱝ ᱠᱩᱞᱤ ᱞᱮᱢ ᱜᱮ ᱚᱱᱟ ᱡᱟᱸᱦᱟ ᱱᱚᱣᱟ ᱮᱯ ᱨᱮ ᱡᱟᱸᱦᱟ ᱵᱚᱱ ᱜᱚᱞᱯᱷᱚᱭᱫᱟ ᱦᱮᱸ᱾
ᱦᱮᱸ ᱦᱮᱸ ᱦᱮᱸ᱾
ᱦᱮᱸ ᱛᱟᱦᱞᱮ ᱱᱚᱣᱟ ᱮᱯᱥ ᱨᱮ ᱢᱟᱱᱮ ᱛᱤᱱ ᱦᱚᱲ ᱪᱤᱠᱟ ᱢᱟ ᱛᱤᱱ ᱜᱚᱴᱮᱡ ᱴᱟᱠᱥ ᱮᱢ ᱠᱚᱢᱯᱞᱤᱴ ᱞᱮᱠᱷᱟᱱ ᱟᱢ ᱢᱚᱱᱮ ᱱᱚᱝᱠᱟ ᱟᱨᱱᱤᱝ ᱟᱢᱟᱜ ᱮᱥᱴᱟᱴᱚᱜ ᱛᱟᱢᱟ
ᱟᱫᱚ ᱜᱚᱝᱠᱮ ᱛᱤᱱᱟᱹᱜ ᱴᱟ ᱢᱚᱱᱮ ᱡᱟᱸᱦᱟ ᱢᱤᱫ ᱜᱮ ᱢᱤᱫ ᱜᱮᱞ ᱢᱚᱬᱮ ᱜᱚᱴᱮ ᱱᱮᱢ ᱠᱚᱢᱯᱞᱤᱴ ᱞᱮᱠᱷᱟᱱ ᱟᱨᱠᱤ ᱞᱟᱹᱭ ᱟᱠᱚ ᱛᱚ ᱦᱳᱭᱳᱜ-ᱟ᱾ ᱟᱫᱚ ᱟᱞᱤᱧ ᱦᱟᱸᱜ ᱦᱚᱸ ᱚᱝᱠᱟ ᱯᱳᱭᱞᱳ ᱠᱟᱱ ᱜᱮᱭᱟ᱾
ᱚ ᱛᱟᱦᱞᱮ ᱟᱵᱤᱱ ᱫᱚ ᱢᱤᱫ ᱫᱷᱟᱣ ᱱᱚᱣᱟ ᱨᱮᱱᱟᱜ ᱡᱟᱸᱦᱟ ᱠᱟᱣᱰᱤ ᱠᱚᱵᱮᱱ ᱧᱟᱢ ᱠᱟᱜ-ᱟ ᱥᱮ ᱵᱟᱝ ᱱᱚᱣᱟ ᱮᱯᱥ
ᱟᱞᱤᱧ ᱫᱚ ᱯᱳᱭᱞᱳ ᱠᱟᱱ ᱛᱟᱞᱤᱧᱟ ᱛᱟᱞᱦᱮ ᱩᱱᱟᱹᱜ ᱫᱚ ᱩᱱᱟᱹᱜ ᱴᱟ ᱫᱚ ᱵᱟᱞᱤᱧ ᱵᱟᱞᱤᱧ ᱵᱟᱲᱟᱭᱟ ᱟᱨ ᱠᱤ
ᱚ ᱛᱩᱵᱩ ᱟᱹᱵᱤᱱ ᱛᱤᱱ ᱜᱚᱴᱮᱡ ᱴᱟᱠᱥ ᱵᱮᱱ ᱠᱚᱢᱯᱞᱤᱴ ᱠᱟᱫᱟ ᱵᱤᱱ?
ᱦᱮᱸ ᱟᱞᱤᱧ ᱫᱚ ᱚᱝᱠᱟ ᱢᱚᱬᱮ ᱛᱩᱨᱩᱭ ᱜᱚᱴᱮᱱ ᱦᱳᱭ ᱠᱟᱱ ᱛᱟᱞᱤᱧᱟ ᱟᱨᱠᱤ᱾
ᱦᱮᱸ ᱦᱮᱸ ᱦᱮᱸ᱾
ᱦᱩᱸ᱾
ᱟᱪᱪᱷᱟ᱾ ᱟᱸ ᱛᱟᱞᱦᱮ ᱚᱠᱛᱚ ᱢᱟᱛᱚ ᱦᱚᱸᱜ-ᱚᱭ ᱪᱟᱵᱟ ᱦᱮᱡ ᱱᱟ᱾
ᱦᱳᱭ ᱦᱳᱭ ᱚᱠᱛᱚ ᱢᱟ ᱪᱟᱵᱟ ᱦᱮᱡ ᱱᱟ ᱚᱱᱟ ᱜᱮᱞᱤᱧ ᱠᱚᱭᱚᱜ ᱟᱜ ᱠᱟᱱᱟ ᱦᱟᱸᱜ ᱫᱟᱠᱟ ᱡᱚᱢ ᱟᱨᱚ ᱠᱚ ᱦᱚᱦᱚ ᱠᱟᱜ ᱞᱤᱧᱟ᱾